ᱦᱮᱸᱻᱞᱳ?
ᱦᱚᱸ ᱡᱚᱦᱟᱨ ᱜᱮ ᱜᱚᱝᱠᱮ᱾
ᱦᱳᱭ ᱜᱚᱝᱠᱮ ᱡᱚᱦᱟᱨ ᱜᱮ᱾
ᱟᱸ ᱪᱮᱜ ᱠᱚᱵᱮᱱ ᱪᱤᱠᱟᱹ ᱵᱟᱲᱟᱭᱮᱜ-ᱟ?
ᱜᱚᱝᱠᱮ ᱪᱮᱠᱟ ᱵᱟᱝ ᱠᱟᱹᱴᱤᱜ ᱫᱩᱲᱩᱵ ᱵᱟᱲᱟ ᱦᱩᱭ ᱟᱠᱟᱱᱟ ᱟᱨ ᱪᱮᱫ?
ᱟᱪᱪᱷᱟ ᱟᱪᱪᱷᱟ ᱵᱮᱥ ᱱᱟᱯᱟᱭ ᱜᱮ ᱛᱟᱦᱮᱞᱮ ᱜᱚᱝᱠᱮ᱾
ᱚᱠᱟ ᱴᱚᱯᱤᱠ ᱪᱮᱛᱟᱱ ᱨᱮᱞᱟᱝ ᱠᱟᱛᱷᱟᱜᱼᱟ ᱪᱮᱫ?
ᱟᱻ ᱱᱤᱛᱚᱜ-ᱟᱜ ᱴᱚᱯᱤᱠ ᱫᱚ ᱦᱩᱭᱩᱜ ᱠᱟᱱᱟ ᱜᱚᱝᱠᱮ ᱴᱚᱴᱷᱟ ᱠᱤᱭᱟᱹ ᱚᱱᱩᱡᱟᱹᱭᱤ ᱫᱟᱨᱤ ᱠᱚᱨᱮᱱᱟᱜ ᱵᱷᱮᱜᱟᱨ ᱡᱟᱦᱟᱸ ᱫᱚ ᱧᱮᱞᱚᱜᱼᱟ ᱦᱮᱸ ᱟᱨ ᱚᱠᱟ ᱚᱠᱟ ᱫᱟᱨᱮ ᱨᱮ ᱪᱮᱜ ᱠᱚ ᱥᱩᱵᱤᱫᱟ ᱠᱚᱵᱚᱱ ᱧᱟᱢᱼᱟ, ᱥᱩᱡᱳᱜᱽ ᱥᱩᱵᱤᱫᱷᱟ ᱠᱚ ᱚᱱᱟ ᱠᱚᱜᱮ ᱞᱟᱝ ᱠᱟᱛᱷᱟᱜᱼᱟ᱾
ᱦᱳᱭ ᱢᱟ ᱛᱟᱦᱮᱞᱮ᱾
ᱦᱮᱸ ᱟᱫᱚ ᱦᱟᱸᱜ ᱫᱟᱨᱮ ᱵᱩᱨᱩ ᱫᱚ ᱢᱤᱫᱴᱟᱝ ᱟᱸ ᱚᱸᱠᱟᱱᱟᱜ ᱡᱟᱭᱜᱟ ᱠᱟᱱᱟ ᱡᱟᱦᱟᱸ ᱫᱚ ᱢᱚᱱᱮ ᱡᱤᱣᱤ ᱥᱮ ᱡᱟ-ᱡᱟ ᱡᱟᱛᱚ ᱞᱮᱠᱟᱱᱟᱜ ᱟᱸ ᱢᱤᱫᱴᱟᱝ ᱟᱸ ᱚᱱᱟ ᱫᱟᱨᱟᱭ ᱛᱮ ᱫᱟᱨᱮ ᱠᱚ ᱡᱟᱦᱟᱸ ᱠᱚᱨᱮ ᱛᱟᱦᱮᱸᱱᱟ ᱚᱱᱟ ᱠᱚ ᱡᱟᱭᱜᱟ ᱫᱚ ᱦᱚᱭ ᱦᱤᱸᱥᱤᱫ ᱠᱚ ᱱᱟᱯᱟᱭ ᱛᱟᱦᱮᱱᱟ ᱫᱟᱜ ᱡᱟᱹᱲᱤ ᱴᱷᱤᱠ ᱦᱩᱭᱩᱜᱼᱟ᱾ ᱦᱮᱸ ᱟᱫᱚ ᱦᱟᱸᱜ ᱱᱚᱝᱠᱟ ᱧᱮᱞ ᱠᱟᱱᱟ ᱜᱚᱢᱠᱮ ᱦᱟᱸᱜ ᱟᱫᱚ ᱡᱟᱭᱜᱟ ᱚᱱᱩᱡᱟᱭᱤ ᱦᱟᱸᱜ ᱫᱟᱨᱮ ᱠᱚᱱᱟᱜ ᱜᱚᱴᱷᱚᱱ ᱥᱮ ᱫᱟᱨᱮ ᱠᱚ ᱥᱟᱠᱟᱢ ᱧᱩᱨᱩᱜ ᱠᱟᱱᱟ, ᱟᱨᱠᱤ ᱚᱱᱟ ᱫᱚ ᱡᱟᱭᱜᱟ ᱚᱱᱩᱡᱟᱭᱤ ᱥᱮ ᱨᱤᱛᱩ ᱚᱱᱩᱡᱟᱭᱤ ᱦᱟᱸᱜ ᱧᱮᱞᱚᱜ ᱜᱮᱭᱟ, ᱟᱫᱚ ᱚᱱᱟ ᱫᱚ ᱦᱟᱸᱜ ᱚᱠᱟ ᱚᱠᱟ ᱡᱟᱭᱜᱟ ᱨᱮ ᱚᱱᱠᱟ ᱧᱮᱞᱚᱜ ᱜᱮᱭᱟ ᱟᱨ ᱚᱠᱟ ᱚᱠᱟ ᱡᱟᱭᱜᱟ ᱨᱮᱫᱚ ᱫᱟᱨᱮ ᱠᱚ ᱟᱹᱰᱤ ᱩᱥᱩᱞ ᱧᱮᱞᱚᱜ ᱠᱟᱱᱟ ᱛᱚ ᱚᱱᱠᱟ ᱞᱮᱠᱟᱛᱮ ᱧᱮᱞ ᱞᱮᱠᱷᱟᱱ ᱯᱞᱮᱱ ᱥᱤᱴ ᱮᱨᱤᱭᱟ ᱨᱮ ᱡᱟᱦᱟᱸ ᱫᱟᱨᱮ ᱠᱚ ᱧᱮᱞᱚᱜ ᱠᱟᱱᱟ ᱥᱟᱠᱟᱢ ᱧᱩᱨᱩᱜ ᱫᱟᱨᱮ ᱱᱚᱣᱟ ᱫᱚ ᱥᱤᱡᱮᱱ ᱨᱮ ᱥᱟᱠᱟᱢ ᱧᱩᱨᱦᱩᱜ-ᱟ᱾ ᱟᱨᱠᱤ ᱦᱟᱸᱜ ᱯᱷᱟᱹᱜᱩᱱ ᱵᱚᱸᱜᱟ ᱞᱟᱦᱟᱨᱮ ᱥᱟᱠᱟᱢ ᱧᱩᱨᱩ ᱪᱟᱵᱟᱜ-ᱟ, ᱤᱱᱟᱹ ᱥᱟᱶᱛᱮ ᱥᱟᱠᱟᱢ ᱱᱟᱣᱟ ᱥᱟᱜᱮᱱ ᱱᱟᱣᱟ ᱵᱟᱦᱟ ᱚᱢᱚᱱᱚᱜ-ᱟ ᱟᱨᱠᱤ᱾ ᱱᱚᱣᱟ ᱠᱚ ᱫᱟᱨᱮ ᱠᱚᱫᱚ ᱧᱮᱞᱚᱜ ᱠᱟᱱᱟ ᱢᱩᱞᱚ ᱛᱚ ᱡᱟᱦᱟᱸ ᱠᱚᱫᱚ ᱩᱥᱩᱞ ᱵᱟᱝ ᱩᱥᱩᱞᱟ ᱟᱵᱚ ᱥᱮᱫ ᱫᱚ ᱦᱟᱸᱜ ᱦᱮᱸ ᱡᱟᱦᱟᱸ ᱠᱚᱫᱚ ᱩᱥᱩᱞ ᱩᱱᱟᱹᱜ ᱵᱟᱝ ᱛᱟᱦᱮᱱᱟ, ᱟᱨ ᱱᱚᱝᱠᱟ ᱧᱮᱞᱚᱜ ᱢᱮᱱᱠᱷᱟᱱ ᱡᱟᱦᱟᱸ ᱠᱚ ᱫᱟᱨᱮ ᱫᱚ ᱦᱟᱸᱜ ᱟᱨ ᱚᱱᱟ ᱠᱚᱫᱚ ᱥᱟᱠᱟᱢ ᱟᱹᱰᱤ ᱞᱟᱹᱴᱩ ᱞᱟᱹᱴᱩ ᱧᱮᱞᱚᱜ ᱠᱟᱱᱟ ᱱᱚᱣᱟ ᱠᱚᱫᱚ ᱦᱟᱸᱜ ᱟᱨ ᱧᱮᱞ ᱟᱠᱟᱱᱟ᱾ ᱛᱤᱱᱟᱹᱜ ᱪᱮᱛᱟᱱ ᱥᱮᱢ ᱪᱟᱞᱟᱜ-ᱟ, ᱥᱮ ᱨᱮᱭᱟᱲ ᱫᱤᱥᱚᱢ ᱥᱮᱫ ᱫᱚ ᱡᱟᱦᱟᱸ ᱡᱟᱭᱜᱟ ᱨᱮᱫᱚ ᱟᱨ ᱜᱟᱹᱰᱭᱟᱹ ᱠᱚ ᱫᱟᱨᱮ ᱨᱮᱱᱟᱜ ᱟᱹᱰᱤ ᱢᱚᱴᱟ ᱢᱚᱴᱟ ᱟᱹᱰᱤ ᱩᱥᱩᱞ ᱩᱥᱩᱞ ᱫᱟᱨᱮ ᱠᱚ, ᱥᱟᱠᱟᱢ ᱠᱚᱫᱚ ᱦᱩᱰᱤᱧ ᱦᱩᱰᱤᱧ ᱠᱟᱹᱴᱤᱡ ᱠᱟᱹᱴᱤᱡ ᱜᱮᱭᱟ ᱟᱫᱚ ᱚᱱᱟ ᱠᱚ ᱫᱟᱨᱮ ᱫᱚ, ᱟᱹᱰᱤ ᱜᱮ ᱢᱟᱨᱟᱝ ᱜᱮᱭᱟ, ᱟᱨ ᱚᱱᱟ ᱠᱚ ᱡᱟᱭᱜᱟ ᱨᱮᱫᱚ ᱫᱟᱨᱮ ᱠᱚᱨᱮᱢ ᱧᱮᱞᱟ ᱱᱟᱹᱲᱤᱛᱮ ᱯᱮᱨᱮᱡ ᱠᱚᱜ-ᱟ ᱥᱮ ᱥᱮᱭᱟᱞᱚᱢ ᱠᱚᱜ-ᱟ ᱫᱚᱢᱮ, ᱠᱟᱨᱚᱱ ᱦᱩᱭᱩᱜ ᱠᱟᱱᱟ ᱚᱱᱟ ᱡᱟᱭᱜᱟ ᱫᱚ ᱨᱮᱭᱟᱲᱟ ᱥᱮ ᱴᱷᱟᱱᱰᱟ ᱛᱟᱦᱮᱱᱟ, ᱟᱨ ᱫᱟᱜ ᱡᱟᱹᱲᱤ ᱯᱨᱟᱭ ᱜᱮ ᱦᱩᱭᱩᱜ ᱜᱮᱭᱟ ᱡᱟᱦᱟᱸ ᱠᱷᱟᱹᱛᱤᱨ ᱛᱮ ᱚᱱᱟ ᱡᱟᱭᱜᱟ ᱨᱮ ᱧᱮᱞ ᱠᱟᱱᱟ ᱫᱟᱨᱮ ᱨᱮᱱᱟᱜ ᱜᱟᱹᱰᱭᱟᱹ ᱨᱮ ᱥᱮ ᱜᱟᱹᱰ ᱨᱮ ᱚᱱᱟ ᱡᱟᱦᱟᱸ ᱠᱚ ᱪᱮᱛᱟᱱ ᱥᱮ ᱡᱟᱦᱟᱸ ᱨᱟᱠᱟᱵ ᱟᱠᱟᱱ ᱢᱚᱴᱟ ᱜᱮ ᱩᱱᱟᱹᱜ ᱩᱥᱩᱞ ᱩᱥᱩᱞ ᱚᱱᱟ ᱯᱨᱚᱛᱤᱴᱤ ᱫᱟᱨᱮ ᱨᱮᱜᱮᱢ ᱧᱮᱞᱟ ᱚᱱᱟ ᱠᱟᱴ ᱨᱮ ᱢᱚᱛᱞᱚᱵ ᱥᱮᱭᱟᱞᱚᱢ ᱦᱩᱭ ᱟᱠᱟᱱᱟ ᱟᱨᱠᱤ᱾ ᱱᱚᱣᱟ ᱠᱚ ᱧᱮᱞᱚᱜ ᱠᱟᱱᱟ ᱜᱚᱢᱠᱮ ᱟᱨ ᱥᱟᱠᱟᱢ ᱠᱚᱫᱚ ᱠᱟᱹᱴᱤᱡ ᱠᱟᱹᱴᱤᱡ ᱜᱮᱭᱟ, ᱟᱫᱚ ᱦᱟᱸᱜ
ᱚᱱᱟᱜᱤᱧ ᱞᱟᱹᱭᱟᱜ-ᱟ ᱟᱵᱚ ᱥᱮᱫ ᱫᱚ ᱦᱟᱸᱜ ᱥᱟᱠᱟᱢ ᱫᱚ ᱟᱹᱰᱤ ᱩᱥᱩᱞ ᱜᱮᱭᱟ, ᱟᱨ ᱢᱚᱛᱞᱚᱵ ᱟᱹᱰᱤ ᱢᱚᱴᱟ ᱜᱮᱭᱟ ᱯᱟᱛᱞᱟ ᱜᱮᱭᱟ ᱛᱚ ᱵᱟᱝ ᱢᱚᱴᱟ ᱢᱚᱴᱟ ᱩᱥᱩᱞ ᱜᱮᱭᱟ ᱠᱟᱨᱚᱱ ᱟᱵᱚ ᱥᱮᱫ ᱫᱚ ᱥᱤᱛᱩᱝᱟᱭ ᱥᱮ, ᱟᱫᱚ ᱦᱟᱸᱜ ᱥᱤᱛᱩᱝ ᱠᱷᱟᱹᱛᱤᱨ ᱛᱮ ᱡᱟᱦᱟᱸ ᱠᱷᱟᱹᱛᱤᱨ ᱧᱮᱞᱚᱜ ᱠᱟᱱᱟ ᱢᱤᱫᱴᱟᱝ ᱚᱱᱟ ᱪᱷᱟᱭᱟ ᱠᱷᱚᱱᱟᱜ ᱢᱤᱫᱴᱟᱝ ᱵᱟᱧᱪᱟᱣ ᱨᱮ ᱟᱹᱜᱩᱭᱟᱭ ᱥᱮ ᱥᱤᱛᱩᱝ ᱠᱷᱚᱱ ᱵᱟᱧᱪᱟᱣ ᱞᱟᱹᱜᱤᱫ ᱛᱮ᱾ ᱚᱱᱟ ᱡᱮᱢᱚᱱ ᱟᱞᱚᱭ ᱧᱟᱢ ᱢᱟ ᱪᱮ ᱥᱤᱛᱩᱝ ᱢᱚᱴᱟ ᱢᱚᱴᱟ ᱥᱟᱠᱟᱢ ᱛᱟᱦᱮᱱᱟ ᱞᱟᱹᱴᱩ ᱞᱟᱹᱴᱩ ᱦᱮᱸ, ᱟᱨ ᱢᱮᱱᱠᱷᱟᱱ ᱯᱟᱦᱟᱲᱤ ᱮᱞᱟᱠᱟ ᱨᱮᱫᱚ ᱪᱮᱠᱟ ᱵᱚᱨᱚᱯᱷ ᱠᱚ ᱧᱩᱨᱩᱜ-ᱟ, ᱥᱮ ᱦᱮᱸ ᱡᱟᱦᱟᱸ ᱴᱷᱟᱱᱰᱟ ᱮᱞᱟᱠᱟ ᱠᱟᱱᱟ ᱡᱟᱦᱟᱸ ᱠᱷᱟᱹᱛᱤᱨ ᱛᱮ ᱥᱟᱠᱟᱢ ᱨᱮ ᱧᱩᱨᱩ ᱞᱮᱱᱠᱷᱟᱱ ᱥᱟᱠᱟᱢ ᱡᱩᱫᱤ ᱞᱟᱹᱴᱩᱣᱟᱜ ᱛᱟᱦᱮᱱᱟ ᱛᱟᱦᱚᱞᱮ ᱚᱱᱟ ᱢᱟ ᱚᱱᱟ ᱨᱮᱜᱮ ᱟᱴᱚᱠᱚᱜ ᱠᱟᱱᱟ, ᱟᱨᱠᱤ ᱡᱟᱦᱟᱸ ᱠᱷᱟᱹᱛᱤᱨ ᱛᱮ ᱟᱭᱟᱜ ᱠᱟᱹᱢᱤ ᱵᱟᱭ ᱪᱟᱞᱟᱣ ᱫᱟᱲᱮᱭᱟᱜ ᱟᱭ ᱦᱮᱸ ᱡᱮᱢᱚᱱ ᱡᱮᱦᱮᱛᱩ ᱵᱟᱭ ᱥᱤᱛᱩᱝ ᱟᱭ ᱵᱟᱭ ᱥᱤᱛᱩᱝ ᱠᱷᱟᱡ ᱫᱚ ᱟᱨᱚ ᱪᱤᱠᱟᱹᱭᱟᱭ, ᱟᱨᱚ ᱡᱩᱫᱤ ᱨᱮᱭᱟᱲᱟᱭ ᱛᱟᱦᱚᱞᱮ ᱜᱚᱡ ᱮᱢᱟᱱᱚᱜ-ᱟ ᱥᱮ ᱚᱱᱟ ᱫᱟᱨᱮ ᱠᱚᱫᱚ, ᱥᱟᱠᱟᱢ ᱦᱚᱸ ᱡᱚᱢᱟᱜ ᱪᱤᱠᱟᱹ ᱛᱮ ᱛᱮᱭᱟᱨ ᱛᱟᱭᱟ ᱟᱨᱠᱤ ᱡᱟᱦᱟᱸ ᱠᱷᱟᱹᱛᱤᱨ ᱟᱹᱰᱤ ᱮᱴᱠᱮᱴᱚᱬᱮ ᱦᱩᱭᱩᱜ-ᱟ, ᱡᱟᱦᱟᱸ ᱠᱷᱟᱹᱛᱤᱨ
ᱟᱰᱤ ᱡᱚᱛᱷᱟᱛ ᱵᱤᱱ ᱞᱟᱹᱭᱫᱟ,
ᱦᱮᱸ ᱟᱫᱚ ᱚᱱᱟ ᱠᱷᱟᱹᱛᱤᱨ ᱛᱮ ᱥᱟᱠᱟᱢ ᱠᱚᱫᱚ ᱟᱹᱰᱤ ᱠᱟᱹᱴᱤᱡ ᱠᱟᱹᱴᱤᱡ ᱛᱟᱦᱮᱱᱟ ᱟᱨ ᱞᱟᱛᱟᱨ ᱥᱮᱫ ᱟᱬᱜᱩ ᱠᱚᱜ-ᱟ ᱚᱱᱟ ᱥᱟᱠᱟᱢ ᱠᱚᱫᱚ᱾ ᱵᱚᱨᱚᱯᱷ ᱧᱩᱨᱩᱜ ᱨᱮᱦᱚᱸ ᱞᱟᱛᱟᱨ ᱥᱮᱫ ᱧᱩᱨᱩᱜ-ᱟ ᱟᱨᱠᱤ,
ᱟᱫᱚ ᱦᱟᱸᱜ ᱜᱚᱢᱠᱮ ᱱᱤᱛᱚᱜ ᱫᱚ ᱦᱟᱸᱜ ᱞᱟᱹᱭ ᱛᱟᱞᱟᱝ ᱢᱮ ᱡᱟᱦᱟᱸ ᱠᱚ ᱫᱟᱨᱮ ᱠᱚ ᱢᱮᱱᱟᱜ ᱟᱠᱟᱜ-ᱟ, ᱚᱱᱟ ᱠᱚ ᱫᱟᱨᱮ ᱨᱮᱱᱟᱜ ᱵᱮᱱᱤᱯᱷᱤᱴ ᱯᱷᱤᱴ ᱟᱵᱚ ᱪᱮᱫ ᱠᱚ ᱮᱢᱟ ᱵᱚᱱ ᱠᱟᱱᱟᱭ ᱚᱱᱠᱟᱱᱟᱜ ᱫᱟᱨᱮ ᱨᱮᱱᱟᱜ ᱧᱩᱛᱩᱢ ᱞᱟᱹᱭ ᱠᱟᱛᱮᱫ ᱠᱟᱹᱴᱤᱡ ᱞᱟᱹᱭ ᱛᱟᱞᱟᱝ ᱢᱮ᱾
ᱜᱚᱝᱠᱮ ᱟᱞᱮ ᱥᱮᱫ ᱦᱚᱸ ᱱᱚᱣᱟ ᱵᱤᱨ ᱫᱤᱥᱚᱢ ᱥᱮᱫ ᱟᱨ ᱪᱮᱫ ᱧᱮᱞᱚᱜ-ᱟ, ᱡᱮᱢᱚᱱ ᱮᱸᱻ ᱥᱟᱨᱡᱚᱢ ᱫᱟᱲᱮ ᱟᱨ ᱪᱮᱫ
ᱤᱝᱠᱟᱹ ᱥᱟᱨᱡᱚᱢ ᱫᱟᱨᱮ ᱫᱚ ᱟᱵᱚ ᱟᱵᱚ ᱥᱟᱠᱟᱢ ᱡᱟᱦᱟᱸ ᱫᱚ ᱟᱵᱚ ᱠᱟᱹᱢᱤ ᱨᱮ ᱞᱟᱜᱟᱜ ᱛᱟᱵᱚᱱᱟ, ᱯᱚᱨᱚᱵᱽ ᱯᱟᱞᱤ ᱨᱮ ᱟᱨ ᱚᱱᱟ ᱡᱟᱦᱟᱸ ᱫᱚ ᱯᱟᱛᱲᱟ ᱯᱤᱴᱷᱟᱹ ᱢᱟᱱᱮ ᱵᱮᱱᱟᱣ ᱨᱮ ᱟᱨ ᱪᱮᱫ ᱟᱹᱰᱤᱜᱮ ᱞᱟᱹᱠᱛᱤᱭᱟᱱ ᱠᱟᱱ ᱛᱟᱵᱚᱱᱟ᱾ ᱥᱟᱶᱛᱮ ᱚᱱᱟ ᱠᱚ ᱡᱟᱦᱟᱸ ᱥᱟᱨᱡᱚᱢ ᱠᱟᱴ ᱚᱱᱟ ᱦᱚᱸ ᱟ ᱰᱤ ᱜᱮ ᱥᱚᱠᱛᱚ ᱜᱮᱭᱟ ᱟᱨ ᱚᱱᱟ ᱫᱚ ᱟᱰᱤ ᱫᱤᱱ ᱴᱤᱠᱟᱜᱼᱟ ᱡᱚᱫᱤ ᱟᱲᱟᱡ ᱠᱚᱨᱮ ᱵᱚᱱ ᱵᱮᱵᱚᱦᱟᱨ ᱠᱷᱟᱱ ᱫᱚ, ᱚᱱᱟ ᱦᱚᱸ ᱟᱹᱰᱤ ᱜᱮ ᱞᱟᱹᱠᱛᱤᱭᱟᱱ ᱠᱟᱱᱟ ᱥᱟᱶᱛᱮ ᱡᱟᱦᱟᱸ ᱚᱱᱟ ᱨᱮᱱᱟᱜ ᱫᱷᱩᱯ ᱥᱮ ᱫᱷᱩᱲᱩ ᱠᱚ ᱵᱮᱱᱟᱣᱮᱫ, ᱚᱱᱟ ᱦᱚᱸ ᱠᱟᱢᱤ ᱞᱟᱜᱤᱜ ᱠᱟᱱᱟ᱾ ᱟᱨ ᱚᱱᱟ ᱥᱟᱶ ᱥᱟᱶᱛᱮ ᱮᱸ ᱮᱴᱟᱜ ᱡᱟᱦᱟᱸ ᱫᱟᱨᱤ ᱠᱚ ᱢᱮᱱᱟᱜᱼᱟ ᱟᱞᱮ ᱥᱮᱱ,
ᱦᱩᱸ᱾
ᱮᱸᱻ ᱡᱮᱢᱚᱱ ᱠᱷᱤᱡᱩᱨ ᱫᱟᱨᱮ,
ᱦᱩᱸ᱾
ᱮᱸ ᱠᱷᱤᱡᱩᱨ ᱫᱟᱨᱮ ᱦᱚᱸ ᱚᱱᱟ ᱨᱮᱱᱟᱜ ᱟᱨ ᱪᱮᱫ ᱯᱩᱴᱷᱤᱭᱟᱹ ᱠᱚ ᱵᱮᱱᱟᱣ ᱛᱟᱦᱮᱸᱱ᱾ ᱡᱟᱦᱟᱸ ᱫᱚ ᱫᱩᱲᱩᱵ ᱵᱟᱲᱟ, ᱡᱟᱦᱟᱸ ᱫᱚ ᱵᱟᱯᱞᱟ ᱠᱚᱨᱮ ᱡᱟᱦᱟᱸ ᱵᱮᱵᱚᱦᱟᱨ ᱛᱟᱦᱮᱸᱱᱟ ᱡᱟᱦᱟᱸ ᱯᱟᱹᱴᱤᱭᱟᱹ, ᱚᱱᱟ ᱠᱚ ᱯᱟᱹᱴᱤᱭᱟᱹ ᱠᱚ ᱵᱮᱱᱟᱣ ᱛᱟᱦᱮᱱᱸᱟ, ᱮᱸᱻ ᱥᱟᱶᱛᱮ ᱢᱟᱫ ᱫᱟᱨᱮ ᱵᱤᱱ ᱟᱸᱡᱚᱢ ᱠᱟᱜ ᱜᱮᱭᱟ ᱡᱟᱹᱱᱤᱡ ᱠᱷᱟᱱ,
ᱦᱳᱭ ᱜᱚᱝᱠᱮ ᱦᱳᱭ᱾
ᱛᱟᱦᱚᱞᱮ ᱚᱱᱟ ᱥᱟᱨ ᱥᱟᱹᱜᱩᱱ ᱵᱟᱯᱞᱟ ᱨᱮ ᱡᱚᱠᱷᱚᱱ ᱡᱟᱦᱟᱸ ᱫᱟᱹᱣᱲᱟᱹᱜ ᱛᱮ ᱠᱚ ᱵᱟᱹᱦᱩ ᱟᱨ ᱪᱮᱫ, ᱚᱱᱟ ᱡᱟᱦᱟᱸ ᱫᱟᱹᱣᱲᱟᱹᱜ ᱫᱚ ᱢᱟᱫ ᱛᱮᱜᱮ ᱠᱚ ᱛᱮᱭᱟᱨᱟ ᱟᱨ ᱪᱮᱫ, ᱥᱟᱶᱛᱮ ᱢᱟᱫ ᱨᱮᱱᱟᱜ ᱟᱭᱢᱟ ᱞᱮᱠᱟᱱ ᱯᱷᱟᱹᱛᱤᱭᱟᱹᱜ ᱴᱟᱜ, ᱚᱱᱟ ᱠᱷᱚᱱ ᱦᱚᱸ ᱟᱨᱚ ᱛᱮᱭᱟᱜ ᱛᱟᱦᱮᱸᱱᱟ ᱟᱨ ᱪᱮᱫ, ᱥᱟᱶᱛᱮ ᱢᱟᱫ ᱨᱮᱱᱟᱜ ᱢᱟᱱᱮ ᱢᱤᱫᱴᱮᱱ ᱪᱟ ᱨᱮᱱᱟᱜ ᱡᱟᱦᱟᱸ ᱢᱟᱱᱮ ᱠᱚᱯᱤ ᱨᱮᱱᱟᱜ ᱠᱚᱯᱤ ᱢᱟᱱᱮ ᱠᱟᱯ ᱞᱮᱠᱟᱱᱟᱜ ᱠᱚᱠᱚ ᱵᱮᱱᱟᱣ ᱛᱟᱦᱮᱸᱱᱟ ᱟᱨ ᱪᱮᱫ᱾
ᱦᱮᱸ ᱜᱚᱝᱠᱮ ᱟᱫᱚ ᱚᱱᱟ ᱫᱚ ᱦᱟᱸᱜ ᱟᱸ ᱞᱟᱦᱟᱛᱮᱱ ᱥᱮᱫᱟᱭ ᱫᱚᱠᱚ ᱞᱟᱹᱭ ᱜᱮᱭᱟ ᱵᱟᱝᱢᱟ ᱞᱟᱦᱟ ᱛᱮᱢᱟ ᱥᱤᱥᱟᱹ ᱠᱚ ᱵᱟᱝ ᱛᱟᱦᱮᱸ ᱠᱟᱱ, ᱟᱫᱚ ᱦᱟᱸᱜ ᱥᱤᱥᱟᱹ ᱠᱚ ᱵᱟᱝ ᱛᱟᱦᱮᱸᱱ ᱠᱷᱟᱱ ᱛᱚᱠᱷᱚᱱ ᱫᱚ ᱪᱮᱫ ᱢᱟᱫ ᱨᱮᱱᱟᱜ ᱠᱚᱯᱤ ᱠᱚ ᱵᱮᱱᱟᱣ ᱛᱟᱦᱮᱸᱱᱟ ᱚᱱᱟ ᱠᱚᱯᱤ ᱥᱩᱱᱩᱢ, ᱚᱱᱟ ᱠᱩᱯᱤ ᱚᱱᱟ ᱨᱮᱜᱮ ᱚᱱᱟ ᱚᱱᱟ ᱤᱭᱟᱹ ᱠᱚ ᱵᱮᱱᱟᱣ ᱛᱟᱦᱮᱸᱱᱟ ᱠᱟᱹᱴᱤᱡ ᱠᱟᱹᱴᱤᱡ ᱟᱨ ᱚᱱᱟ ᱨᱮᱜᱮ ᱠᱚ ᱫᱩᱞ ᱠᱟ ᱛᱟᱦᱮᱸᱱᱟ ᱟᱨᱠᱤ, ᱟᱹᱰᱤ ᱴᱷᱤᱠ ᱚᱱᱟ ᱨᱮ ᱠᱚ ᱤᱫᱤᱭᱮᱫ ᱛᱟᱦᱮᱸᱱᱟ ᱞᱟᱦᱟ ᱛᱮᱫᱚ ᱥᱤᱥᱟᱹ ᱠᱚ ᱵᱟᱝ ᱛᱟᱦᱮᱸ ᱠᱟᱱᱟ ᱟᱨᱠᱤ᱾ ᱚᱱᱟ ᱠᱚ ᱧᱮᱞᱚᱜ ᱜᱮᱭᱟ, ᱦᱩᱸ᱾ ᱟᱫᱚ ᱦᱚᱸᱜ ᱚᱱᱠᱟ ᱞᱮᱠᱟᱛᱮ ᱦᱟᱸᱜ ᱡᱮᱢᱚᱱ ᱵᱤᱱ ᱞᱟᱹᱭ ᱠᱮᱭᱟ ᱢᱟᱫ ᱫᱚ ᱢᱟᱫ ᱫᱚ ᱟᱭᱢᱟ ᱠᱟᱢᱤ ᱨᱮᱜᱮ ᱮᱢᱮᱫ ᱵᱚᱱᱟᱭ, ᱮᱸ ᱡᱮᱢᱚᱱ ᱫᱟᱹᱣᱲᱟᱹᱜ ᱨᱮ ᱵᱟᱯᱞᱟ ᱞᱟᱜᱤᱫ ᱛᱮ ᱫᱟᱹᱣᱲᱟᱹ ᱵᱚᱱ ᱵᱮᱱᱟᱣ ᱮᱫᱟ ᱦᱮᱸ, ᱡᱟᱦᱟᱸᱱᱟᱜ ᱯᱚᱨᱚᱵᱽ ᱯᱟᱞᱤ ᱠᱚᱨᱮ ᱴᱷᱮᱠᱟ ᱥᱟᱶᱛᱮ ᱡᱷᱟᱡᱟ ᱤᱱᱟᱹ ᱥᱟᱶᱛᱮ ᱚᱱᱟ ᱪᱮᱫ ᱠᱚ ᱢᱮᱛᱟᱜ ᱠᱟᱱᱟ, ᱟᱺ ᱯᱷᱟᱹᱛᱤᱭᱟᱹᱜ, ᱤᱱᱟᱹ ᱥᱟᱶᱛᱮ ᱟᱨ ᱪᱮᱫ ᱵᱚᱱ ᱢᱮᱛᱟᱜ ᱠᱟᱱᱟ ᱜᱚᱝᱠᱮ ᱡᱟᱦᱟᱸ ᱵᱚᱱ ᱟᱭᱢᱟ ᱠᱟᱢᱤ ᱨᱮᱵᱚᱱ ᱮᱢ ᱫᱟ ᱟᱵᱚ ᱥᱚᱢᱟᱡᱽ ᱨᱮᱱᱟᱜ ᱠᱟᱢᱤ ᱨᱮ, ᱦᱮᱸ ᱚᱱᱠᱟᱱᱟᱜ ᱠᱟᱢᱤ ᱫᱚ ᱟᱸ ᱚᱱᱟᱼᱼ ᱟᱵᱚ ᱫᱚ ᱦᱟᱸᱜ ᱠᱟᱢᱤ ᱫᱚ ᱦᱟᱸᱜ ᱧᱮᱞ ᱮᱫᱟᱠᱚ ᱢᱟᱹᱞᱦᱤ ᱠᱚ ᱵᱮᱱᱟᱣᱮᱫ ᱛᱟᱵᱚᱱᱟ ᱟᱨᱠᱤ᱾ ᱢᱟᱜ ᱨᱮᱱᱟᱜ ᱡᱤᱱᱤᱥ ᱛᱮᱫᱚ, ᱟᱫᱚ ᱱᱚᱣᱟ ᱠᱟᱢᱤ ᱫᱚ ᱟᱭᱢᱟ ᱞᱮᱠᱟᱱᱟᱜ ᱡᱤᱱᱤᱥ ᱢᱟᱫ ᱛᱮᱫᱚ ᱟᱭᱢᱟ ᱜᱮ ᱡᱤᱱᱤᱥ ᱵᱮᱱᱟᱜ ᱜᱮᱭᱟ ᱡᱮᱢᱚᱱ ᱚᱱᱟ ᱪᱷᱟᱰᱟ ᱦᱚᱸᱼᱼ ᱚᱱᱟ ᱤᱭᱟᱹ ᱠᱚᱵᱚᱱ ᱵᱮᱱᱟᱣ ᱜᱮᱭᱟ ᱢᱟᱪᱟ ᱠᱚ ᱟᱨᱠᱤ,
ᱦᱩᱸ ᱟᱫᱚ ᱱᱚᱣᱟ ᱠᱚ ᱠᱟᱢᱤ ᱧᱮᱞᱚᱜ ᱠᱟᱱᱟ, ᱤᱱᱟᱹ ᱪᱷᱟᱰᱟ ᱚᱝᱼᱼ ᱠᱟᱱᱟᱜ ᱧᱮᱞ ᱞᱮᱠᱷᱟᱱ ᱫᱚ ᱟᱸᱻᱼᱼ ᱡᱚ ᱵᱤᱞᱤ ᱫᱟᱨᱮ ᱠᱷᱚᱱ ᱫᱚ ᱡᱮᱢᱚᱱ ᱞᱟᱹᱭ ᱞᱮᱠᱷᱟᱱ ᱫᱚ ᱟᱸ ᱡᱮᱢᱚᱱ ᱞᱟᱹᱭ ᱜᱟᱱᱚᱜᱼᱟ ᱱᱤᱢ ᱱᱤᱢ ᱠᱷᱚᱱ ᱫᱚ, ᱱᱤᱢ ᱨᱮᱱᱟᱜ ᱫᱟᱨᱮ ᱨᱮᱱᱟᱜ ᱥᱟᱦᱟᱱ ᱦᱚᱸ ᱟᱹᱰᱤ ᱜᱮ ᱥᱚᱠᱛᱚ ᱜᱮᱭᱟ᱾ ᱦᱮᱸ ᱡᱟᱦᱟᱸ ᱫᱚ ᱞᱟᱛᱟᱨ ᱡᱟᱦᱟᱸ ᱜᱟᱹᱰᱭᱟᱹ ᱠᱟᱱᱟ, ᱟᱨ ᱤᱱᱟᱹ ᱪᱷᱟᱲᱟ ᱚᱱᱟ ᱱᱤᱢ ᱱᱟᱜ ᱡᱚ ᱡᱚ ᱪᱤᱠᱟᱹᱭᱟ ᱠᱚ? ᱡᱚ ᱥᱟᱶᱛᱮ ᱟᱨ ᱚᱱᱟ ᱤᱭᱟᱹ ᱠᱚ ᱥᱟᱠᱟᱢ ᱠᱚ ᱛᱮ ᱨᱟᱱ ᱠᱚᱠᱚ ᱵᱮᱱᱟᱣ ᱜᱮᱭᱟ ᱜᱚᱝᱠᱮ᱾
ᱨᱟᱱ ᱠᱚᱠᱚ ᱵᱮᱱᱟᱣ ᱜᱮᱭᱟ ᱟᱨ ᱱᱤᱢ ᱱᱟᱜ ᱡᱟᱦᱟᱸ ᱡᱚ ᱠᱟᱱᱟ ᱥᱮ
ᱦᱮᱸ
ᱱᱤᱢ ᱱᱟᱜ ᱡᱟᱦᱟᱸ ᱡᱚ ᱠᱟᱱᱟ ᱥᱮ ᱚᱱᱟ ᱡᱚ ᱛᱮ ᱥᱩᱱᱩᱢ ᱠᱚ ᱵᱮᱱᱟᱣᱟ ᱟᱨᱠᱤ᱾
ᱦᱳᱭ ᱦᱳᱭ ᱚᱱᱟ ᱱᱟᱜ ᱟᱵᱟᱨ ᱥᱩᱱᱩᱢ ᱠᱚ ᱵᱮᱱᱟᱣ ᱛᱟᱦᱮᱸᱱᱟ ᱟᱨ ᱪᱮᱜ
ᱦᱮᱸ ᱦᱮᱸ ᱥᱩᱱᱩᱢ ᱠᱚ ᱵᱮᱱᱟᱣᱟ ᱟᱨ ᱱᱤᱢ ᱱᱟᱜ ᱥᱟᱠᱟᱢ ᱧᱩᱨᱦᱟᱹ ᱛᱟᱭᱚᱢ, ᱟᱸ ᱚᱱᱟ ᱱᱤᱢ ᱱᱟᱜ ᱥᱟᱠᱟᱢ ᱦᱚᱸᱵᱚᱱ ᱡᱚᱢ ᱜᱮᱭᱟ ᱚᱱᱟ ᱫᱚ ᱦᱟᱸᱜ ᱱᱤᱢ ᱪᱤᱴᱠᱤ ᱵᱚᱱ ᱢᱮᱛᱟᱜ ᱠᱟᱱᱟ ᱟᱨᱠᱤ ᱟᱹᱰᱤ ᱵᱷᱟᱜᱤ ᱠᱟᱹᱢᱤᱭ ᱮᱢᱟᱭ ᱮᱸ ᱦᱚᱲᱢᱚ ᱠᱚ ᱡᱟᱦᱟᱸᱱᱟᱜ ᱮᱸᱴᱠᱮᱴᱚᱬᱮ ᱵᱟᱝ ᱦᱩᱭᱩᱜ, ᱦᱮᱸ ᱟᱨ ᱚᱱᱟ ᱱᱤᱢ ᱱᱟᱜ ᱡᱟᱦᱟᱸ ᱤᱭᱟᱹ ᱠᱟᱱᱟ ᱮᱸ ᱪᱮᱫ ᱠᱚᱢ ᱪᱟᱨᱮᱡ ᱱᱤᱢ ᱨᱮᱱᱟᱜ ᱪᱟᱨᱮᱡ ᱚᱱᱟ ᱫᱚ ᱦᱟᱸᱜ ᱥᱟᱠᱟᱢ ᱨᱚᱜ ᱨᱮ ᱟᱹᱰᱤ ᱠᱟᱹᱢᱤᱭ ᱮᱢᱮᱜ ᱛᱟᱵᱚᱱᱟ᱾
ᱦᱳᱭ ᱜᱚᱝᱠᱮ ᱚᱱᱟ ᱫᱚ ᱥᱟᱠᱟᱢ ᱨᱮᱫᱚ ᱟᱵᱚᱣᱟᱜ ᱫᱚ ᱟᱹᱰᱤ ᱜᱮ ᱠᱟᱹᱢᱤ ᱟᱨ ᱪᱮᱜ
ᱦᱩᱸ,
ᱦᱳᱭ ᱜᱚᱝᱠᱮ ᱦᱳᱭ
ᱦᱮᱸ ᱞᱟᱹᱭ ᱵᱮᱱ?
ᱜᱚᱝᱠᱮ ᱚᱱᱟ ᱪᱷᱟᱰᱟ ᱦᱚᱸ ᱟᱵᱚ ᱡᱮᱢᱚᱱ ᱟᱞᱮᱥᱮᱜ ᱠᱷᱤᱡᱩᱨ ᱫᱟᱨᱮ ᱦᱮᱸ ᱟᱨ ᱪᱮᱜ ᱚᱱᱟ ᱦᱚᱸ ᱮᱢᱱᱤ ᱠᱷᱩᱱᱴᱤ ᱞᱮᱠᱟᱛᱮ ᱵᱮᱣᱦᱟᱨ ᱛᱟᱦᱮᱱᱟ ᱡᱟᱦᱟᱸᱱᱟᱜ ᱡᱮᱢᱚᱱ ᱢᱟᱪᱟ ᱠᱚᱠᱚ ᱵᱮᱱᱟᱣᱟ᱾ ᱟᱸ ᱚᱱᱟ ᱫᱚ ᱠᱷᱩᱱᱴᱤ ᱞᱮᱠᱟᱛᱮ ᱵᱮᱣᱦᱟᱨ ᱛᱟᱦᱮᱸᱱᱟ ᱟᱨ ᱪᱮᱜ,
ᱦᱩᱸ
ᱟᱨ ᱜᱚᱝᱠᱮ ᱟᱞᱮᱥᱮᱜ ᱫᱚ ᱟᱹᱰᱤ ᱡᱟᱹᱥᱛᱤ ᱛᱟᱞᱮ ᱫᱟᱨᱮ ᱢᱮᱱᱟᱜᱼᱟ ᱥᱮ ᱛᱟᱞᱮ ᱫᱟᱨᱮ ᱛᱟᱦᱚᱞᱮ ᱚᱱᱟ ᱟᱞᱮᱥᱮ ᱫᱚᱠᱩ ᱵᱮᱵᱦᱟᱨ ᱛᱟᱦᱮᱸᱱ ᱜᱮᱭᱟ ᱟᱨ ᱪᱮᱜ ᱦᱳᱭ ᱟᱞᱮᱥᱮᱜ ᱫᱚ ᱟᱹᱰᱤ ᱡᱟᱹᱥᱛᱤ ᱛᱟᱞᱮ ᱱᱟᱜ ᱜᱮ ᱟᱨ ᱪᱮᱜ ᱚᱱᱟ ᱫᱚ ᱟᱨᱠᱚ ᱵᱮᱵᱚᱦᱟᱨ ᱛᱟᱦᱮᱸᱱᱟ ᱟᱨ ᱪᱮᱜ
ᱟᱲᱮ ᱠᱚᱠᱚ ᱵᱮᱱᱟᱣ ᱛᱟᱦᱮᱸᱱᱟ ᱱᱤᱭᱟᱹ ᱪᱷᱟᱰᱟ ᱟᱨ ᱚᱱᱟ ᱛᱟᱲᱮ ᱛᱟᱞᱮ ᱯᱷᱟᱹᱜᱲᱟᱹᱜ ᱨᱮᱱᱟᱜ ᱡᱟᱦᱟᱸ ᱤᱭᱟᱹ ᱠᱟᱱᱟ ᱚᱱᱟᱛᱮ ᱦᱟᱸᱜ ᱯᱷᱟᱝᱠᱟ ᱠᱚ ᱵᱮᱱᱟᱣ ᱜᱮᱭᱟ ᱟᱨᱠᱤ᱾ ᱚᱸ ᱛᱟᱞᱮ ᱵᱟᱲᱜᱮ ᱨᱮᱱᱟᱜ ᱯᱷᱟᱝᱠᱟ ᱠᱚ ᱵᱮᱱᱟᱣ ᱜᱮᱭᱟ, ᱟᱨ ᱛᱟᱞᱮ ᱯᱷᱟᱜᱽᱲᱟᱹ ᱨᱮᱱᱟᱜ ᱯᱷᱟᱝᱠᱟ ᱠᱚ ᱵᱮᱱᱟᱣ ᱜᱮᱭᱟ ᱜᱚᱝᱠᱮ?
ᱛᱟᱞᱮ ᱠᱷᱚᱱ ᱠᱷᱟᱸᱝᱠᱟ ᱠᱚ ᱵᱮᱱᱟᱣ ᱜᱮᱭᱟ ᱥᱟᱶᱛᱮ ᱛᱟᱞᱮ ᱡᱚ ᱦᱚᱸ ᱧᱟᱢᱚᱜᱼᱟ ᱡᱚᱢ ᱦᱚᱸ ᱧᱟᱢᱚᱜ ᱼᱟ ᱤᱱᱟᱹ ᱥᱟᱶᱛᱮ ᱛᱟᱞᱮ ᱠᱷᱚᱱᱟᱜ ᱛᱟᱞᱮ ᱠᱷᱚᱱᱟᱜ ᱛᱟᱹᱲᱤ ᱦᱚᱸ ᱧᱟᱢᱚᱜ ᱜᱮᱭᱟ ᱜᱚᱝᱠᱮ᱾
ᱦᱳᱭ ᱜᱚᱝᱠᱮ ᱚᱱᱟ ᱦᱚᱸ ᱛᱟᱲᱮ ᱦᱚᱸᱠᱚ ᱧᱟᱢᱚᱜ
ᱦᱮᱸ ᱚᱱᱟ ᱠᱚ ᱧᱟᱢᱚᱜ ᱜᱮᱭᱟ ᱟᱨᱠᱤ ᱟᱹᱰᱤ ᱢᱚᱸᱡᱽ ᱥᱮ ᱱᱚᱭᱟ ᱠᱚᱦᱚᱸ᱾
ᱦᱳᱭ ᱦᱳᱭ ᱜᱚᱝᱠᱮ ᱱᱚᱭᱟ ᱠᱚᱫᱚ ᱟᱹᱰᱤᱜᱮ ᱵᱷᱟᱜᱮ ᱜᱮᱭᱟ ᱟᱨ ᱪᱮᱜ,
ᱦᱮᱸ ᱦᱮᱸ, ᱟᱪᱪᱷᱟ ᱜᱚᱝᱠᱮ ᱟᱫᱚ ᱟᱯᱮ ᱥᱮᱜ ᱫᱚ ᱚᱱᱛᱮ ᱫᱚ ᱫᱟᱜᱽ ᱮᱫᱟᱭ?
ᱵᱟᱝ ᱜᱚᱝᱠᱮ ᱫᱟᱜᱽ ᱫᱚ ᱵᱟᱭ ᱫᱟᱜᱽ ᱫᱟ ᱟᱨ ᱪᱮᱜ ᱟᱫᱚ, ᱜᱚᱝᱠᱮ ᱟᱞᱤᱧ ᱫᱚ ᱠᱟᱹᱴᱤᱜ ᱢᱟᱥ ᱢᱟᱴ ᱥᱮᱜ ᱨᱮ ᱢᱮᱱᱟᱜ ᱞᱤᱧᱟ ᱟᱨ ᱠᱟᱹᱴᱤᱜ ᱟᱨ ᱢᱤᱫ ᱜᱷᱟᱹᱲᱤᱜ ᱯᱚᱨᱮ ᱜᱮ ᱚᱲᱟᱜ ᱟᱹᱞᱤᱧ ᱟᱨ ᱠᱟᱹᱴᱤᱜ ᱞᱤᱧ ᱢᱚᱦᱚᱸᱰᱟᱜ ᱠᱟᱱᱟ ᱟᱨ ᱪᱮᱜ᱾
ᱦᱮᱸ ᱦᱮᱸ ᱦᱮᱸ᱾
ᱦᱮᱸ ᱜᱚᱝᱠᱮ ᱱᱤᱛᱚᱜ ᱫᱚ ᱟᱨ ᱪᱮᱫ ᱢᱟᱱᱮ ᱟᱭᱩᱵ ᱦᱚᱸ ᱟᱭᱩᱵ ᱮᱱᱟ ᱟᱨ ᱪᱮᱫ।
ᱦᱳᱭ ᱜᱚᱝᱠᱮ ᱟᱫᱚ ᱦᱚᱸᱜ-ᱚᱭ ᱛᱚ ᱴᱟᱭᱤᱢ ᱢᱟ ᱦᱩᱭ ᱜᱚᱫ ᱱᱟ ᱥᱮ।
ᱦᱳᱭ ᱜᱚᱝᱠᱮ ᱴᱟᱭᱤᱢ ᱦᱳᱭ ᱞᱮᱱᱠᱷᱟᱱ ᱠᱷᱟᱱ ᱟᱹᱰᱤ ᱜᱮ ᱵᱷᱟᱜᱤᱼᱟ ᱟᱹᱞᱤᱧ ᱦᱚᱸ ᱠᱟᱹᱴᱤᱡ ᱱᱤᱛᱚᱜ ᱫᱚ ᱟᱭᱩᱵ ᱦᱚᱸ ᱟᱭᱩᱵ ᱮᱱᱟ ᱥᱮ ᱠᱟᱹᱴᱤᱡ ᱚᱲᱟᱜ ᱥᱤᱧ ᱢᱚᱦᱚᱰᱟᱼᱼ ᱟᱪᱪᱷᱟ ᱜᱚᱝᱠᱮ ᱛᱟᱦᱚᱞᱮ ᱚᱠᱛᱚ ᱠᱚᱫᱚ ᱦᱩᱭᱮᱱ ᱛᱟᱞᱟᱝᱼᱟ। ᱵᱟᱝ ᱠᱟᱹᱴᱤᱡ ᱚᱱᱟᱜᱮ ᱞᱟᱹᱭ ᱢᱮ ᱟᱹᱞᱤᱧᱟᱜ ᱫᱚᱼᱼ
ᱟᱹᱨᱤ ᱜᱚᱝᱠᱮ ᱱᱤᱛᱚᱜ ᱦᱟᱸᱜ ᱱᱚᱜᱼᱚᱭ ᱛᱚ ᱱᱚ ᱢᱤᱱᱤᱴ ᱪᱟᱞᱟᱜ ᱠᱟᱱᱟ ᱦᱟᱸᱜ। ᱟᱹᱨᱤ ᱦᱩᱭᱩᱜᱼᱟ ᱟᱨ ᱦᱟᱸᱜ ᱠᱤᱪᱷᱩ ᱜᱷᱟᱹᱲᱤᱡ ᱯᱚᱨ ᱜᱮ ᱦᱟᱸᱜ ᱦᱩᱭᱩᱜ ᱠᱟᱱᱟ ᱦᱟᱸᱜ। ᱦᱮᱸ ᱠᱟᱹᱴᱤᱡ ᱞᱟᱝ ᱠᱟᱛᱷᱟ ᱞᱮᱱ ᱜᱮ ᱚᱱᱠᱟ ᱜᱮ ᱱᱚ ᱢᱤᱱᱤᱴ ᱦᱩᱭᱩᱜ ᱠᱟᱱᱟ ᱜᱚᱝᱠᱮ। ᱟᱪᱪᱷᱟ ᱜᱚᱝᱠᱮ ᱟᱫᱚ ᱦᱟᱸᱜ ᱡᱮᱢᱚᱱ ᱠᱟᱛᱷᱟ ᱞᱮᱠᱟ ᱛᱮᱫᱚ ᱦᱮᱸ
ᱦᱮᱸ ᱦᱮᱸ
ᱟᱢ ᱜᱚᱝᱠᱮ ᱞᱟᱹᱭ ᱢᱮ?
ᱦᱮᱸ ᱜᱚᱝᱠᱮ ᱟᱪᱪᱮ ᱟᱨ ᱮᱴᱟᱜ ᱫᱟᱲᱮ ᱠᱚᱫᱚ ᱧᱩᱛᱩᱢ ᱢᱮᱱᱟᱜᱼᱟ ᱪᱮᱫ
ᱦᱳᱭ ᱟᱫᱚ ᱦᱟᱸᱜ ᱮᱴᱟᱜ ᱠᱚ ᱫᱟᱨᱮ ᱛᱮᱫᱚ ᱦᱩᱭᱩᱜ ᱠᱟᱱᱟ ᱱᱤᱢ ᱫᱟᱨᱮ, ᱞᱟᱝ ᱠᱟᱛᱷᱟ ᱭᱮᱱᱟ ᱛᱟᱨᱯᱚᱨ ᱠᱚᱨᱚᱪ ᱫᱟᱨᱮ, ᱠᱚᱨᱚᱪ ᱨᱮᱱᱟᱜ ᱡᱚ ᱛᱮ ᱦᱟᱸᱜ ᱚᱱᱟ ᱥᱩᱱᱩᱢ ᱠᱚᱠᱚ ᱵᱮᱱᱟᱣ ᱟ ᱠᱚᱨᱚᱪ ᱥᱩᱱᱩᱢ ᱠᱚ ᱦᱮᱸ ᱠᱚᱨᱚᱪ ᱥᱩᱱᱩᱢ, ᱤᱱᱟᱹ ᱥᱟᱶᱛᱮ ᱠᱩᱭᱰᱤ ᱥᱩᱱᱩᱢ, ᱠᱩᱭᱰᱤ ᱠᱩᱭᱰᱤᱼᱼ ᱠᱩᱭᱰᱤ ᱡᱚ ᱦᱚᱸ ᱧᱟᱢᱚᱜᱼᱟ ᱛᱟᱨᱯᱚᱨ ᱟ ᱠᱩᱭᱰᱤ ᱡᱚ ᱠᱷᱚᱱᱟᱜ ᱵᱟᱠ ᱢᱟᱦᱟᱸ ᱵᱚ ᱩᱛᱩ ᱡᱚᱢᱟ ᱤᱱᱟᱹ ᱥᱟᱶ ᱛᱮ ᱢᱟᱛᱚᱠᱚᱢ ᱧᱟᱢᱚᱜ ᱜᱮᱭᱟ, ᱢᱟᱛᱚᱠᱚᱢ ᱛᱮ ᱡᱟᱦᱟᱸ ᱯᱟᱹᱣᱨᱟᱹ ᱠᱚᱠᱚ ᱵᱮᱱᱟᱣ ᱜᱮᱭᱟ। ᱦᱮᱸ ᱟᱨ ᱥᱩᱱᱩᱢ ᱦᱚᱸ ᱧᱟᱢᱚᱜ ᱠᱟᱱ ᱜᱮᱭᱟ ᱵᱮᱥ ᱵᱷᱟᱜᱤ ᱜᱮᱭᱟ, ᱟᱫᱚ ᱞᱟᱹᱭ ᱞᱮᱠᱷᱟᱡ ᱠᱚ ᱱᱚᱣᱟ ᱨᱮᱱᱟᱜ ᱵᱮᱱᱤᱯᱷᱤᱴ ᱫᱚ ᱦᱮᱸ ᱡᱟᱦᱟ ᱱᱟᱜ ᱠᱚ ᱦᱟᱹᱥᱩ ᱥᱮ ᱡᱟᱦᱟᱸᱱᱟᱜ ᱠᱚ ᱚᱱᱟ ᱚᱡᱚᱜ ᱞᱮᱠᱷᱟᱡ ᱚᱱᱟ ᱟᱹᱰᱤ ᱡᱚᱞᱫᱤ ᱪᱟᱵᱟᱜ ᱜᱮᱭᱟ। ᱟᱪᱪᱷᱟ ᱜᱚᱝᱠᱮ ᱛᱟᱦᱚᱞᱮ ᱦᱟᱸᱜ ᱴᱟᱭᱤᱢ ᱠᱚᱫᱚ ᱦᱩᱭ ᱜᱚᱜ ᱱᱟ ᱜᱚᱝᱠᱮ।
ᱦᱳᱭ ᱜᱚᱝᱠᱮ ᱴᱟᱭᱤᱢ ᱠᱚ ᱢᱟᱱᱮ ᱡᱚᱞᱫᱤ ᱦᱩᱭ ᱞᱮᱱᱠᱷᱟᱱ ᱟᱹᱰᱤ ᱜᱮ ᱱᱟᱯᱟᱭᱚᱜᱼᱟ ᱟᱨᱼᱼ ᱪᱮ ᱟᱹᱞᱤᱧᱟᱜ ᱟᱨ ᱪᱮ ᱱᱤᱛᱚᱜ ᱫᱚ ᱟᱹᱭᱩᱵ ᱮᱱᱟ ᱟᱨ ᱪᱮ ᱚᱠᱛᱚ ᱟᱪᱩᱨ ᱵᱟᱲᱟ ᱟᱞᱤᱧ।
ᱦᱮᱸ ᱦᱮᱸ ᱟᱫᱚ ᱦᱟᱜ ᱫᱚᱥ ᱢᱤᱱᱤᱴ ᱵᱟᱡᱟᱥ ᱥᱟᱲᱮ ᱫᱚᱥ ᱵᱟᱡᱟᱜ ᱠᱟᱱᱟ।
ᱦᱮᱸ ᱜᱚᱝᱠᱮ ᱟᱹᱞᱤᱧᱟᱜ ᱫᱚ ᱟᱹᱰᱤ ᱜᱮ ᱠᱟᱹᱴᱤᱡ
ᱦᱳᱭ ᱜᱚᱝᱠᱮ ᱟᱫᱚ ᱦᱟᱸᱜ ᱟᱫᱚ ᱦᱟᱸᱜ ᱚᱠᱟᱛᱮᱵᱮᱱ ᱪᱟᱞᱟᱜ ᱠᱟᱱᱟ ᱛᱟᱲᱟᱢ ᱡᱟᱣᱨᱟᱭ ᱵᱮᱱ।
ᱟᱨ ᱟᱨ ᱚᱱᱠᱟ ᱡᱟᱦᱟᱸᱱᱟᱜ ᱫᱟᱨᱮ ᱠᱚᱨᱮᱱᱟᱜ ᱟᱨ ᱪᱮᱛ ᱧᱩᱛᱩᱢ ᱞᱟᱹᱭ ᱵᱮᱱ ᱟᱨ ᱪᱮᱫ? ᱜᱚᱱᱚᱜᱼᱼ
ᱤᱱᱟᱹ ᱥᱟᱶᱛᱮ ᱫᱟᱨᱮ ᱠᱚᱢᱟ ᱟᱭᱢᱟ ᱜᱮ ᱢᱮᱱᱟᱜᱼᱟ ᱡᱮᱢᱚᱱ ᱵᱮᱱ ᱧᱮᱞ ᱞᱮᱠᱷᱟᱱ ᱫᱚ ᱠᱩᱫᱽ ᱫᱟᱨᱮ, ᱠᱩᱫᱽ ᱨᱮᱱᱟᱜ ᱡᱚᱼ ᱵᱤᱞᱤ ᱡᱚᱢ ᱧᱟᱢᱚᱜ ᱠᱟᱱᱟ, ᱥᱟᱶᱛᱮ ᱠᱟᱴ ᱞᱟᱹᱭ ᱞᱮᱠᱷᱟᱱ ᱠᱩᱫ ᱨᱮᱱᱟᱜ ᱠᱩᱫ ᱨᱮᱱᱟᱜ ᱠᱟᱴ ᱫᱚ ᱜᱚᱝᱠᱮ ᱪᱮᱛᱟᱱ ᱥᱮᱫ ᱫᱚ ᱡᱟᱦᱟᱸ ᱰᱟᱹᱨ ᱠᱟᱱᱟ ᱥᱮ ᱚᱱᱟ ᱡᱚᱞᱫᱤ ᱪᱚᱜᱟᱜᱚᱜᱼᱟ ᱢᱮᱱᱠᱷᱟᱱ ᱞᱟᱛᱟᱨ ᱡᱟᱦᱟᱸᱼᱼ ᱠᱟᱱᱟ ᱚᱱᱟ ᱫᱚ ᱢᱤᱫ ᱫᱷᱟᱣ ᱨᱚᱦᱚᱲ ᱞᱮᱱᱠᱷᱟᱱ ᱵᱟ ᱵᱮᱱ ᱢᱟᱜ ᱫᱟᱲᱮᱭᱟᱜᱼᱟ ᱟᱨᱠᱤ।
ᱡᱟᱞ ᱛᱟᱞᱟᱨᱮ ᱦᱩᱭᱩᱜᱼᱟ।
ᱟᱭ
ᱦᱮᱸ ᱦᱮᱞᱳ?
ᱦᱮᱞᱳ, ᱦᱮᱸ
ᱟᱪᱪᱷᱟ ᱜᱚᱝᱠᱮ ᱛᱟᱦᱚᱞᱮ ᱱᱚᱰᱮ ᱜᱮᱞᱟᱝ ᱢᱩᱪᱟᱹᱫ ᱫᱟ? ᱚ ᱟᱚᱠ ᱛᱚ ᱠᱚᱫᱚ ᱦᱩᱭ ᱥᱮᱴᱮᱨ ᱦᱮᱡ ᱟᱠᱟᱱᱟ ᱦᱟᱸᱜ᱾ ᱟᱸ ᱮᱜᱟᱨᱚ ᱢᱤᱱᱤᱴ ᱟᱨ ᱥᱟᱛᱟᱥ ᱥᱮᱠᱮᱱᱰ᱾ ᱛᱟᱞᱦᱮ ᱱᱚᱰᱮ ᱜᱮᱞᱟᱝ ᱜᱮᱫᱟ ᱥᱮ ᱪᱮᱠᱥᱭᱟ ᱞᱞᱟᱝ ᱦᱟᱸ ᱜᱚᱝᱠᱮ?
ᱟᱫᱚ ᱤᱧᱫᱚ ᱚᱱᱟ ᱚᱱᱟ
ᱦᱮᱸ ᱦᱮᱸ ᱦᱮᱸ᱾
ᱚᱱᱟ ᱜᱮᱛᱚ ᱜᱚᱢᱠᱮ᱾